ᱦᱮᱞᱳ ᱦᱮᱞᱳ ᱜᱚᱢᱠᱮ ᱪᱮᱠᱟ ᱢᱚᱡᱽ ᱵᱟᱲᱟᱭᱟ᱾ ᱦᱮᱸ ᱦᱮᱸᱞᱤᱧ ᱢᱚᱡᱽ ᱵᱟᱲᱟᱭ ᱜᱮ᱾
ᱚᱠᱟᱨᱮ ᱢᱮᱱᱟᱜ ᱵᱮᱱᱛᱮ ᱫᱚᱢᱮ ᱨᱚᱲ ᱠᱚ ᱟᱸᱡᱚᱢᱚᱜ ᱠᱟᱱᱟ᱾
ᱟᱹᱞᱤᱧ ᱚᱲᱟᱜ ᱨᱮ ᱫᱩᱲᱩᱵ ᱠᱟᱱᱟᱞᱤᱧ᱾
ᱟᱨᱚ ᱫᱚᱢᱮ ᱨᱚᱲ ᱠᱚ ᱟᱸᱡᱚᱢᱚᱜ ᱠᱟᱱᱟ ᱛᱚ ᱟᱫᱚ ᱚᱱᱟ ᱠᱚᱦᱚᱸ᱾ ᱱᱚᱣᱟ ᱢᱟ ᱠᱮᱯᱪᱟᱨ ᱜᱮ ᱛᱟᱦᱚᱞᱮ ᱯᱷᱟᱠᱟ ᱡᱟᱭᱜᱟ ᱨᱮᱠᱚ ᱢᱮᱱ ᱠᱟᱫᱟ ᱡᱟᱛᱮ ᱮᱴᱟᱜ ᱨᱚᱲ᱾ ᱵᱟᱝ ᱟᱸᱡᱚᱢᱚᱜ ᱞᱮᱠᱟᱱ ᱡᱟᱭᱜᱟ ᱨᱮ ᱛᱟᱦᱮᱱ ᱯᱮ ᱟᱨ ᱨᱚᱲ ᱯᱮ᱾
ᱫᱟᱠᱟ ᱠᱚ ᱡᱚᱢ ᱵᱟᱲᱟ ᱠᱮᱫᱟ ᱥᱮ ᱵᱟᱝ᱾
ᱦᱮᱸ ᱫᱟᱠᱟ ᱠᱚ ᱡᱚᱢ ᱵᱟᱲᱟ ᱦᱩᱭᱱᱟ, ᱫᱟᱠᱟ ᱠᱚ ᱡᱚᱢ ᱵᱟᱲᱟ ᱠᱟᱛᱮᱛ ᱱᱚᱜᱼᱚᱸᱚᱭ᱾ ᱫᱟᱨᱮ ᱵᱩᱴᱟᱹᱨᱮ ᱡᱤᱨᱟᱹᱣ ᱦᱩᱭ ᱠᱟᱱᱟ ᱱᱤᱛᱚᱜ ᱫᱚ᱾ ᱛᱟᱦᱚᱞᱮ ᱟᱢᱜᱮ ᱞᱟᱹᱭ ᱢᱮ ᱢᱟ ᱫᱟᱠᱟ ᱠᱚᱢ ᱡᱚᱢ ᱠᱮᱫᱟ ᱥᱮ ᱵᱟᱝ᱾
ᱦᱮᱸ
ᱟᱪᱪᱷᱟ ᱟᱪᱪᱷᱟ ᱛᱟᱦᱚᱞᱮ ᱪᱮᱫ ᱠᱚᱵᱮᱱ ᱪᱤᱠᱟᱹ ᱵᱟᱲᱟᱭᱟ᱾
ᱦᱩᱞ ᱫᱤᱵᱚᱥ ᱦᱮᱸ᱾
ᱦᱮᱸ
ᱦᱩᱞ ᱫᱤᱵᱚᱥ ᱦᱩᱭᱮᱱ ᱜᱮᱭᱟ ᱢᱚᱴᱟᱢᱩᱴᱤ᱾
ᱦᱮᱸ ᱤᱱᱠᱟᱹ ᱜᱮ ᱢᱚᱴᱟᱢᱩᱴᱤ ᱠᱷᱩᱵ ᱵᱷᱟᱞᱤ ᱫᱚ ᱵᱟᱝ᱾ ᱨᱟᱹᱥᱠᱟᱹ ᱨᱮᱱᱟᱜ ᱡᱤᱱᱤᱥ ᱛᱚ ᱵᱟᱝ ᱠᱟᱱᱟ ᱱᱚᱣᱟ ᱫᱚ
ᱚ᱾
ᱦᱮᱸ ᱦᱩᱞ ᱢᱟᱦᱟ ᱫᱚ ᱨᱟᱹᱥᱠᱟᱹ ᱨᱮᱱᱟᱜ ᱡᱤᱱᱤᱥ ᱢᱮᱱ ᱞᱮᱠᱟ ᱛᱮᱫᱚ ᱢᱟᱱᱮ
ᱠᱚᱨᱮ ᱡᱟᱦᱟᱱᱟᱜ ᱠᱟᱹᱢᱤ ᱠᱚ ᱦᱩᱭᱩᱜ ᱠᱟᱱ ᱜᱮᱭᱟ ᱥᱮ ᱵᱟᱝ?
ᱵᱟᱹᱭᱦᱟᱹᱲ ᱠᱚᱨᱮ ᱠᱟᱹᱢᱤ ᱫᱚ ᱵᱟᱹᱱᱩᱜ ᱟᱠᱟᱫᱟ ᱱᱚᱣᱟ ᱠᱚᱨᱮ ᱫᱚ᱾
ᱚ ᱠᱷᱮᱛ ᱠᱚᱨᱮ?
ᱵᱟᱝ ᱵᱟᱝ ᱱᱚᱣᱟ ᱠᱚᱨᱮ ᱫᱚ ᱵᱟᱹᱱᱩᱜᱼᱟ᱾ ᱟᱞᱮ ᱱᱤᱭᱟᱹ ᱤᱭᱟᱹ ᱨᱮᱫᱚ ᱵᱟᱹᱱᱩᱜ ᱟᱠᱟᱫᱟ ᱮᱢᱱᱤ ᱟᱞᱮ ᱫᱚ ᱵᱟᱡᱟᱨ ᱴᱟᱣᱩᱱᱥᱤᱯ ᱧᱚᱜ ᱨᱮᱱ ᱠᱟᱱ ᱜᱮᱭᱟᱞᱮ ᱟᱫᱚ ᱚᱱᱟ ᱠᱷᱟᱹᱛᱤᱨ ᱛᱮ ᱱᱚᱛᱮ ᱫᱚ ᱚᱱᱟ ᱠᱷᱮᱛ ᱵᱟᱹᱫᱽ ᱵᱟᱹᱭᱦᱟᱹᱲ ᱠᱚᱫᱚ ᱵᱟᱹᱱᱩᱜ ᱠᱟᱫᱟ ᱦᱟᱸᱜ ᱩᱱᱟᱹᱜ ᱟᱸᱴ ᱫᱚ᱾
ᱡᱟᱦᱟᱱᱟᱜ ᱠᱟᱹᱨᱠᱷᱟᱱᱟ ᱮᱢᱟᱱ ᱠᱚᱨᱮ, ᱯᱷᱮᱠᱴᱨᱤ ᱠᱚᱨᱮ᱾
ᱦ ᱛᱟᱦᱞᱮ ᱟᱵᱮᱱ ᱫᱚ ᱚᱠᱟ ᱥᱮᱫ ᱨᱮ ᱛᱟᱦᱮᱱᱟ? ᱚᱲᱟᱜ ᱚᱠᱟ ᱨᱮᱛᱟᱵᱮᱱ?
ᱟᱹᱞᱤᱧ ᱫᱚ ᱱᱚᱣᱟ ᱟᱹᱞᱤᱧ ᱫᱚ ᱯᱚᱥᱪᱤᱢ ᱵᱚᱝᱜᱚ ᱨᱮᱱ ᱠᱟᱱᱟᱞᱤᱧ, ᱟᱵᱮᱱ ᱫᱚ ᱚᱠᱟᱨᱮᱱ?
ᱯᱚᱥᱪᱷᱤᱢ ᱵᱚᱝᱜᱚᱞ ᱨᱮᱱ ᱠᱟᱱᱟᱵᱱ?
ᱦᱮᱸ᱾
ᱟᱞᱤᱧ ᱫᱚ ᱡᱷᱟᱲᱠᱷᱚᱸᱰ ᱥᱟᱭᱤᱰ ᱨᱮᱱ᱾
ᱟᱪᱪᱷᱟ ᱟᱪᱪᱷᱟ ᱚ ᱛᱟᱦᱚᱞᱮ ᱪᱤᱠᱤ ᱠᱚᱫᱚ ᱚᱠᱟ ᱤᱭᱟᱹ ᱨᱮ ᱥᱮᱬᱟ ᱦᱩᱭ ᱠᱟᱱᱟ ᱥᱮ ᱪᱤᱠᱤ ᱠᱚᱫᱚ ᱵᱮᱱ ᱮᱸ ᱵᱟᱰᱟᱭ ᱜᱮᱭᱟᱵᱮᱱ ᱥᱮ ᱵᱟᱵᱮᱱ ᱵᱟᱰᱟᱭᱟ?
ᱪᱤᱠᱤ ᱚᱱᱟ ᱫᱚ ᱵᱟᱹᱞᱤᱧ ᱵᱟᱲᱟᱭ-ᱟ ᱪᱤᱠᱤ ᱠᱚᱼᱫᱚ ᱵᱟ ᱟᱞᱮ ᱥᱮᱫ ᱫᱚ ᱵᱟᱨᱚ ᱵᱚᱪᱷᱚᱨ ᱪᱟᱥ ᱜᱮ ᱦᱩᱭᱩᱜᱭ ᱠᱟᱱ ᱜᱮᱭᱟ᱾
ᱚ ᱟᱪᱪᱷᱟ - ᱟᱪᱪᱷᱟ ᱟᱫᱚ ᱛᱟᱦᱚᱞᱮ ᱱᱚᱣᱟ ᱚᱰᱤᱭᱳ ᱚᱰᱤᱭᱳ ᱢᱚᱛᱚ ᱨᱮᱜᱮ ᱥᱮᱞᱮᱫ ᱠᱟᱱᱟ ᱵᱮᱱ ᱥᱮ ᱪᱮᱫ?
ᱦᱮᱸ᱾
ᱦᱟᱱᱟ ᱪᱤᱠᱤ ᱴᱨᱟᱱᱥᱠᱨᱤᱯᱥᱮᱱ ᱨᱮᱫᱚ ᱵᱟᱹᱱᱩᱜ ᱵᱮᱤᱱᱟ ᱛᱟᱦᱚᱞᱮ ᱚᱱᱟ ᱜᱨᱩᱯ ᱨᱮᱫᱚ?
ᱢᱮᱱᱟᱜ ᱞᱤᱧ ᱜᱮᱭᱟ᱾
ᱚ ᱦᱮᱸ ᱟᱫᱚ ᱚᱱᱟ ᱨᱮᱫᱚ ᱠᱟᱹᱢᱤ ᱢᱟᱱᱮ, ᱪᱤᱠᱤ ᱠᱚ ᱵᱟᱰᱟᱭ ᱞᱟᱹᱠᱛᱤ ᱡᱟᱹᱨᱩᱨ ᱠᱟᱱ ᱜᱮᱭᱟ ᱥᱮ᱾
ᱦᱮᱸ᱾
ᱯᱟᱨ ᱢᱮᱱᱟᱜ ᱠᱟᱫᱟ ᱟᱨ ᱪᱤᱠᱤ ᱩᱸ ᱵᱷᱟᱹᱜᱤ ᱥᱟᱹᱦᱤᱡ ᱵᱟᱰᱟᱭ ᱚᱱᱟ ᱦᱚᱸ ᱡᱟᱹᱨᱩᱲ ᱠᱟᱱ ᱜᱮᱭᱟ᱾
ᱦᱮᱸ
ᱟᱫᱚ ᱡᱷᱟᱲᱠᱷᱚᱸᱰ ᱠᱚᱨᱮ ᱢᱟ ᱪᱚᱝ ᱱᱮᱛᱟᱨ, ᱵᱷᱟᱹᱜᱤ ᱴᱷᱤᱠ ᱜᱮ ᱪᱟᱹᱞᱩᱜ ᱠᱟᱱ ᱜᱮᱭᱟ᱾ ᱪᱤᱠᱤ ᱛᱮ ᱯᱟᱲᱦᱟᱣ ᱦᱚᱸ, ᱟᱫᱚ ᱚᱱᱟ ᱠᱚᱨᱮ ᱫᱚ ᱪᱤᱠᱤ ᱛᱮ ᱚᱱᱠᱟ ᱠᱚᱞᱮᱡᱽ ᱠᱚᱫᱚ ᱢᱮᱱᱟᱜ ᱠᱟᱫᱟ ᱥᱮ ᱵᱟᱹᱱᱩᱜ ᱟᱠᱟᱫᱟ ᱟᱯᱮ ᱚᱱᱟ ᱥᱩᱨ ᱠᱚᱨᱮ ᱫᱚ?
ᱠᱚᱞᱮᱡᱽ ᱠᱚ ᱟᱹᱰᱤ ᱡᱷᱟᱹᱞ ᱨᱮᱜᱮ ᱢᱮᱱᱟᱜᱼᱟ ᱠᱚᱞᱮᱡᱽ ᱠᱚᱫᱚ ᱚᱱᱛᱮ ᱫᱚ ᱾
ᱚᱸ ᱾
ᱡᱷᱟᱹᱞ
ᱦᱮᱸ ᱟᱯᱮ ᱥᱮᱡ ᱥᱩᱨ ᱜᱮᱭᱟ ᱥᱮᱼᱼ
ᱦᱮᱸ ᱱᱚᱣᱟ ᱠᱚᱨᱮᱚ ᱠᱚᱞᱮᱡᱽ ᱠᱚᱫᱚ ᱥᱩᱨ ᱥᱩᱨ ᱠᱚᱨᱮᱜ ᱜᱮ ᱢᱮᱱᱟᱜ ᱟᱠᱟᱫᱟ ᱟᱫᱚ ᱪᱤᱠᱤ ᱠᱚᱫᱚ ᱢᱚᱴᱟᱢᱩᱴᱤ ᱟᱞᱮ ᱱᱚᱣᱟ ᱥᱩᱨ᱾ ᱠᱚᱨᱮ ᱦᱚᱸ
ᱟᱞᱮ ᱥᱮᱫ ᱫᱚ ᱟᱹᱰᱤ ᱡᱷᱟᱹᱞᱜᱮ ᱪᱟᱞᱟᱣ ᱦᱩᱭᱩᱜᱼᱟ ᱚᱱᱠᱟ ᱟᱞᱮ ᱥᱮᱫ ᱫᱚ ᱟᱹᱰᱤ ᱡᱟᱹ
ᱱᱚᱣᱟ ᱠᱚᱨᱮ ᱠᱚᱞᱮᱡᱽ ᱟᱫᱚ ᱱᱚᱣᱟ ᱟᱞᱮ ᱱᱚᱣᱟ ᱞᱳᱠᱟᱞ ᱵᱮᱞᱴ ᱨᱮ ᱡᱟᱦᱟᱸ ᱠᱚᱞᱮᱡᱽ ᱢᱮᱱᱟᱜ ᱟᱠᱟᱫᱟ ᱵᱟᱨᱭᱟ ᱠᱚᱞᱮᱡᱽ ᱟᱫᱚ ᱚᱱᱟ ᱠᱤᱱ ᱨᱮᱫᱚ ᱢᱤᱫᱴᱟᱱ ᱫᱚ ᱢᱤᱫᱴᱟᱝ ᱜᱟᱞᱥᱥ ᱠᱚᱞᱮᱡᱽ ᱠᱟᱱᱟ ᱢᱤᱫᱴᱟᱝ ᱫᱚ ᱢᱟᱱᱮ ᱵᱳᱫᱷ ᱠᱟᱱ ᱜᱮᱭᱟ ᱵᱟᱱᱟᱨ ᱜᱮ ᱦᱮᱸ ᱟᱫᱚ ᱚᱸᱰᱮ ᱫᱚ ᱢᱤᱫ ᱮᱛᱟᱜ ᱨᱮᱫᱚᱠᱚ ᱪᱟᱹᱞᱩᱣ ᱟᱠᱟᱫ ᱛᱟᱦᱮᱱᱟ ᱯᱩᱭᱞᱟᱹ ᱚᱸᱰᱮ ᱫᱚᱞᱮ ᱮᱯᱞᱤᱠᱮᱥᱚᱱ ᱞᱮ ᱮᱢ ᱞᱮᱫᱟ ᱡᱮ ᱥᱟᱱᱛᱟᱲᱤ ᱪᱟᱹᱞᱩᱭ ᱯᱮ ᱢᱮᱱᱛᱮ,
ᱟᱫᱚ ᱚᱸᱰᱮ ᱫᱚ ᱵᱤᱥᱤ ᱡᱷᱟᱢᱮᱞᱟ ᱵᱟᱠᱚ ᱯᱟᱠᱟᱣ ᱞᱮᱫᱟ ᱟᱫᱚ ᱠᱚ ᱢᱮᱱᱫᱟ ᱴᱷᱤᱠ ᱜᱮᱭᱟ᱾ ᱡᱚᱠᱷᱚᱱ ᱥᱴᱩᱰᱮᱱᱴ ᱠᱚ ᱦᱤᱡᱩᱜ ᱠᱟᱱᱟ ᱠᱚ ᱛᱟᱦᱚᱞᱮ ᱱᱚᱣᱟ ᱰᱤᱯᱟᱨᱴᱢᱮᱱᱴ ᱟᱞᱮ ᱦᱚᱸ ᱪᱟᱹᱞᱩ ᱦᱩᱭ ᱞᱟᱹᱠᱛᱤᱞᱮ ᱠᱟᱱᱟ ᱾
ᱦᱮᱸ
ᱟᱫᱚ ᱢᱤᱫᱴᱟᱝ ᱱᱚᱰᱮ ᱡᱟᱦᱟᱸᱨᱮ- ᱠᱚᱲᱟ ᱠᱩᱲᱤ ᱡᱚᱛᱚ ᱜᱮᱠᱚ ᱯᱟᱲᱦᱟᱜᱼᱟ ᱚᱱᱟᱴᱟᱜ ᱠᱚᱞᱮᱡᱽ ᱨᱮᱫᱚ ᱟᱫᱚ ᱫᱚᱢᱮ ᱫᱤᱱ ᱟᱞᱮ ᱫᱷᱚᱨᱱᱟ ᱞᱮ ᱞᱟᱜᱟᱣ ᱞᱮᱫᱟ᱾ ᱚᱸᱰᱮ ᱫᱚᱠᱚ ᱢᱮᱱᱮᱫ ᱛᱟᱦᱮᱱᱟ ᱵᱟᱝ ᱱᱚᱣᱟ ᱥᱟᱵᱡᱮᱠᱴ ᱱᱤᱭᱟᱹ ᱫᱚ ᱯᱟᱲᱦᱟᱣ ᱵᱟᱝ ᱠᱷᱩᱞᱟᱹ ᱱᱚᱣᱟ ᱨᱮᱱ ᱫᱚ ᱠᱳᱱᱳ ᱥᱴᱩᱰᱮᱱᱴ ᱜᱮ ᱵᱟᱹᱱᱩᱜ ᱠᱚᱣᱟ ᱟᱨ ᱫᱚᱢᱮ ᱫᱚᱢᱮ ᱥᱴᱩᱰᱮᱱᱴ ᱠᱚ ᱞᱳᱠᱟᱞ ᱨᱮᱱ ᱟᱞᱮ ᱱᱚᱸᱰᱮ ᱠᱷᱚᱡ ᱠᱚ ᱪᱟᱞᱟᱜ ᱠᱟᱱ ᱛᱟᱦᱮᱱᱟ ᱠᱚᱞᱮᱡᱽ ᱨᱮ ᱵᱷᱚᱨᱛᱤᱜ ᱞᱟᱹᱜᱤᱫ ᱟᱫᱚ ᱠᱚ ᱢᱮᱱ ᱛᱟᱦᱮᱱᱟ ᱱᱚᱣᱟ ᱠᱚᱞᱮᱡᱽ ᱨᱮᱢᱟ ᱥᱟᱵᱡᱮᱠᱴ ᱜᱮ ᱵᱟᱹᱱᱩᱜᱼᱟ᱾ ᱟᱫᱚ ᱱᱚᱣᱟ ᱢᱟ ᱟᱞᱮᱫᱚ ᱪᱮᱠᱟᱞᱮ ᱵᱷᱚᱨᱛᱤᱜᱼᱟ᱾
ᱟᱥᱛᱮ ᱨᱮ ᱚᱱᱟ ᱨᱮᱱᱟᱜ ᱰᱤᱢᱟᱱᱰ ᱵᱮᱥᱤ ᱪᱟᱞᱟᱣᱱᱟ ᱵᱮᱥᱤ ᱪᱟᱞᱟᱣᱱᱟ,
ᱪᱟᱞᱟᱜ ᱦᱩᱭᱩᱜᱼᱟ ᱛᱚ,
ᱟᱪᱪᱷᱟ ᱾
ᱦᱮᱸ ᱟᱞᱮ ᱥᱮᱫ ᱟᱹᱰᱤ ᱡᱷᱟᱹᱞ ᱜᱮ ᱢᱮᱱᱟᱜ ᱜᱮᱭᱟ ᱛᱚ ᱾ ᱟᱯᱮ ᱥᱮᱫ ᱫᱚ ᱥᱩᱨ ᱜᱮᱭᱟ? ᱪᱮᱫ ᱚ ᱟᱞᱮ ᱥᱮᱫ ᱫᱚ ᱟᱹᱰᱤ ᱡᱷᱟᱹᱞ ᱜᱮᱭᱟ ᱛᱚ᱾ ᱟᱞᱮ ᱫᱚ ᱜᱟᱡᱟᱲ ᱫᱤᱥᱚᱢ ᱦᱚᱲ ᱾
ᱠᱚᱦᱚᱸ ᱪᱟᱞᱟᱜ ᱠᱟᱱ ᱜᱮᱭᱟ ᱠᱚ ᱟᱞᱮ ᱱᱚᱣᱟ ᱠᱚᱨᱮᱱ ᱠᱚ ᱦᱟᱱᱟ ᱵᱚᱨᱫᱷᱚᱢᱟᱱ ᱠᱚᱠᱚ ᱪᱟᱞᱟᱜ ᱜᱮᱭᱟ ᱵᱚᱨᱫᱷᱚᱢᱟᱱ ᱠᱚᱞᱮᱡᱽ ᱠᱚᱠᱚ ᱪᱟᱞᱟᱜ ᱜᱮᱭᱟ ᱠᱚ, ᱱᱚᱛᱮ ᱵᱟᱸᱠᱩᱲᱟ ᱚᱱᱛᱮ ᱦᱚᱸᱠᱚ ᱪᱟᱞᱟᱜ ᱜᱮᱭᱟ ᱠᱚ ᱱᱛᱮ ᱦᱚᱸ ᱯᱟᱲᱦᱟᱜ ᱠᱚ ᱪᱟᱞᱟᱜ ᱜᱮᱭᱟ ᱢᱟᱱᱮ ᱥᱟᱺᱜᱤᱧ ᱥᱟᱺᱤᱧ ᱨᱮᱚᱸ ᱠᱚ ᱯᱟᱲᱦᱟᱜ ᱠᱟᱱ ᱜᱮᱭᱟ ᱠᱚ ᱜᱤᱫᱽᱨᱟᱹ ᱠᱚᱫᱚ,
ᱚ ᱟᱹᱰᱤ ᱡᱟᱹᱞᱤ ᱜᱮ ᱫᱚ,
ᱦᱮᱸ ᱛᱟᱦᱚᱞᱮ ᱟᱵᱮᱱ ᱫᱚ ᱪᱮᱫ ᱠᱚᱵᱮᱱ ᱪᱤᱠᱟᱹ ᱵᱟᱲᱟᱭ ᱛᱮ?
ᱪᱮᱫ ᱜᱮ ᱵᱟᱝ ᱫᱩᱲᱩᱵ ᱠᱟᱱᱟᱞᱤᱧ ᱾ ᱯᱟᱲᱦᱟᱜ ᱠᱟᱱ ᱜᱮᱭᱟᱞᱮ ᱮᱠᱷᱚᱱ ᱫᱚ
ᱟᱪᱪᱷᱟ ᱟᱪᱪᱷᱟ ᱾
ᱵᱳ ᱵᱳᱰ ᱞᱤᱧ ᱮᱢᱟ ᱮᱠᱷᱚᱱ ᱦᱟᱸᱜ, ᱦᱮᱸ
ᱦᱤᱱᱫᱤ
ᱦᱮ ᱵᱳᱰ ᱞᱤᱝ ᱠᱟᱱᱟ
ᱟᱪᱪᱷᱟ ᱟᱪᱪᱷᱟ ᱟᱪᱪᱷᱟ ᱾ ᱦᱮᱸ ᱟᱫᱚ ᱚᱱᱟ ᱮᱢ ᱛᱟᱭᱚᱢ ᱪᱮᱥᱴᱟᱭ ᱵᱮᱱ ᱱᱚᱣᱟ ᱥᱟᱱᱛᱟᱲᱤ ᱛᱮ ᱯᱟᱲᱦᱟᱜ ᱨᱮᱱᱟᱜ ᱥᱟᱱᱛᱟᱲᱤ ᱨᱮᱦᱚᱸ ᱫᱚᱢᱮ ᱠᱤᱪᱷᱩ ᱢᱟᱱᱮ ᱚᱯᱚᱨᱪᱩᱱᱤᱴᱤ ᱢᱮᱱᱟᱜ ᱠᱟᱫᱟ, ᱥᱮ ᱞᱟᱦᱟ ᱥᱮᱫ ᱪᱟᱞᱟᱣ ᱨᱮᱱᱟᱜ ᱦᱚᱸ ᱵᱷᱟᱹᱜᱤ ᱤᱭᱟᱹ ᱢᱮᱱᱟᱜ ᱟᱠᱟᱫᱟ ᱾ ᱱᱮᱛᱟᱨ ᱫᱚ ᱡᱚᱛᱚ ᱠᱚᱞᱮᱡᱽ ᱠᱚᱨᱮ ᱜᱮ ᱥᱟᱱᱛᱟᱲᱤ ᱠᱚ ᱪᱟᱹᱞᱩ ᱟᱠᱟᱱᱟ, ᱤᱥᱠᱩᱞ ᱠᱚᱨᱮ ᱦᱚᱸ ᱪᱟᱹᱞᱩ ᱟᱠᱟᱱᱟ
ᱦᱮᱸ ᱾
ᱥᱮ ᱥᱤᱠᱷᱱᱟᱹᱛ ᱞᱮᱱᱠᱷᱟᱱ ᱫᱚ ᱪᱮᱫ ᱤᱥᱠᱩᱞ ᱠᱚᱞᱮᱡᱽ ᱠᱚᱨᱮ ᱡᱟᱦᱟᱸᱱᱟᱜ ᱴᱤᱪᱟᱹᱨ ᱮᱢᱟᱱ ᱠᱚᱨᱮ ᱦᱚᱸ ᱱᱮᱛᱟᱨ ᱫᱚ ᱧᱟᱢᱚᱜ ᱨᱮᱱᱟᱜ ᱪᱟᱱᱥ ᱢᱮᱱᱟᱜᱼᱟ ᱟᱨ ᱡᱷᱟᱨ ᱠᱷᱚᱸᱰ ᱠᱚᱨᱮ ᱫᱚ ᱵᱮᱥᱤᱨ ᱵᱷᱟᱜᱽ ᱜᱮ ᱢᱟᱱᱮ ᱡᱟᱹᱞᱫᱤ ᱜᱮᱠᱚ ᱧᱟᱢ ᱜᱚᱫ ᱛᱟᱵᱚᱱᱟ ᱠᱚ ᱟᱵᱚ ᱥᱟᱱᱛᱟᱲ ᱠᱚᱨᱮᱜ ᱡᱟᱦᱟᱸ ᱛᱤᱱᱟᱹᱜ ᱯᱟᱹᱴᱷᱩᱣᱟᱹ ᱠᱚ ᱢᱮᱱᱟᱜ ᱠᱚᱣᱟ ᱡᱟᱹᱞᱫᱤ ᱜᱮᱠᱚ ᱧᱟᱢ ᱜᱚᱫ ᱮᱫᱟ᱾ ᱦᱮᱸ ᱦᱮᱸ ᱦᱮᱸ, ᱟᱞᱮ ᱱᱚᱣᱟ ᱵᱟᱝᱜᱟᱞ ᱨᱮᱫᱚ ᱡᱮᱢᱚᱱ ᱠᱟᱢᱯᱤᱴᱤᱥᱮᱱ ᱫᱚᱢᱮ ᱫᱚᱢᱮ ᱡᱟᱹᱥᱛᱤ ᱜᱮᱭᱟ ᱾
ᱦᱮᱸ, ᱱᱚᱸᱰᱮ ᱫᱚ ᱤᱱᱟᱹᱜ ᱴᱟᱯ ᱜᱮᱭᱟ ᱠᱚᱢ ᱞᱤᱴᱤᱥᱮᱱ ᱡᱮ ᱪᱟᱱᱥ ᱠᱷᱩᱵ ᱠᱚᱢ ᱠᱷᱩᱵ ᱠᱚᱢ᱾ ᱦᱩᱸ, ᱚᱱᱮ ᱚᱱᱠᱟ ᱚᱵᱚᱥᱛᱛᱟ ᱾ ᱟᱫᱚ ᱥᱟᱱᱛᱟᱲᱤ ᱛᱮᱫᱚ ᱡᱟᱦᱟᱸᱭ ᱠᱚᱠᱚ ᱯᱟᱲᱦᱟᱣ ᱠᱟᱱᱟ ᱦᱮᱸ ᱦᱮᱸ ᱟᱫᱚ ᱩᱱᱠᱩ ᱠᱚᱫᱚ ᱢᱚᱴᱟᱢᱩᱴᱤ ᱱᱚᱜᱼᱚᱝᱠᱟ ᱠᱟᱹᱢᱤ ᱠᱚᱨᱮ ᱦᱚᱸ ᱠᱚ ᱱᱮᱛᱟᱨ ᱫᱚᱠᱚ ᱡᱚᱯᱲᱟᱣ ᱛᱟᱦᱮᱱ ᱠᱟᱱᱛᱮ ᱠᱟᱹᱢᱤ ᱠᱚᱨᱮᱱᱟᱜ ᱡᱟᱜ ᱜᱮ ᱟᱨᱡᱟᱣ ᱫᱚ ᱦᱤᱡᱩᱜ ᱠᱟᱱ ᱜᱮᱭᱟ ᱾
ᱥᱮ ᱛᱟᱦᱚᱞᱮ ᱟᱢ ᱫᱚ ᱪᱮᱫ ᱠᱚ ᱠᱟᱹᱢᱤ ᱵᱟᱲᱟᱭ ᱫᱟᱢ?
ᱮᱠᱷᱚᱱ ᱫᱚ ᱱᱚᱣᱟ ᱠᱟᱹᱨᱠᱷᱟᱱᱟ ᱠᱚᱨᱮ ᱠᱟᱹᱢᱤ ᱦᱩᱭᱩᱜ ᱠᱟᱱᱟ ᱾
ᱦᱟᱱᱟ ᱠᱚᱨᱮ ᱠᱟᱹᱢᱤ ᱱᱚᱣᱟ ᱠᱚᱨᱮ ᱫᱚ
ᱦᱩᱸ, ᱛᱟᱦᱚᱞᱮ ᱫᱚᱦᱚᱭ ᱫᱟᱞᱤᱧ ᱟᱹᱞᱤᱧ ᱫᱚ ᱾ ᱦᱮᱸ, ᱦᱮᱸ ᱾ ᱟᱹᱰᱤ ᱢᱚᱸᱡᱽ ᱡᱤᱵᱮᱱ ᱨᱚᱲ ᱠᱮᱫᱟ, ᱡᱚᱦᱟᱨ ᱜᱮ ᱛᱟᱦᱚᱞᱮ ᱾